ᱦᱮᱞᱳ
ᱦᱮᱸ ᱡᱚᱦᱟᱨ ᱜᱮ
ᱦᱮᱞᱳ ᱪᱮᱫ ᱵᱤᱱ ᱪᱤᱠᱟᱹᱭ ᱫᱟᱵᱤᱱ
ᱪᱤᱠᱟᱹ ᱦᱚᱸ ᱵᱟᱝ ᱪᱮᱫ ᱵᱤᱱ ᱪᱤᱠᱟᱹᱭᱟ ᱱᱤᱛᱚᱜ ᱫᱚ
ᱦᱩᱸ ᱪᱮᱫ
ᱪᱤᱠᱟᱹ ᱜᱮ ᱵᱟᱝ ᱵᱟᱦᱨᱮ ᱠᱚᱨᱮ ᱫᱟᱬᱟ ᱵᱟᱲᱟᱭ ᱦᱩᱭᱩᱜ ᱠᱟᱱᱟ ᱟᱹᱵᱤᱱ ᱫᱚ ᱦᱮᱞᱳ
ᱪᱮᱫ ᱠᱚᱵᱤᱱ ᱪᱤᱠᱟᱹᱭ ᱟᱵᱤᱱ ᱛᱟᱦᱞᱮ
ᱪᱤᱠᱟᱹ ᱜᱮ ᱵᱟᱝ ᱚᱲᱟᱜ ᱠᱚᱨᱮ ᱜᱮ ᱚᱱᱠᱟᱱᱟᱜ ᱟᱹᱵᱤᱱ ᱫᱚ
ᱟᱹᱞᱤᱧ ᱢᱟ ᱜᱚᱴᱟ ᱥᱮᱫ ᱢᱮᱱᱟᱜ ᱞᱤᱧᱟ
ᱵᱟᱝ ᱢᱟᱱᱮ ᱪᱮᱫ ᱠᱟᱢᱤ ᱠᱟᱡᱽ ᱠᱚ ᱦᱮᱞᱳ
ᱦᱮᱸ ᱦᱮᱞᱳ
ᱦᱮᱸ ᱠᱟᱹᱢᱤ ᱠᱟᱡᱽ ᱠᱚ ᱪᱮᱫ ᱠᱚᱵᱮᱱ ᱠᱟᱹᱢᱤ ᱵᱟᱲᱟᱭ ᱜᱮᱭᱟ ᱦᱮᱸ ᱟᱸᱡᱚᱢ ᱫᱟᱞᱤᱧ ᱪᱮᱫ ᱵᱤᱱ ᱢᱮᱱᱫᱟ ᱢᱮᱱᱫᱟᱞᱤᱧ ᱠᱟᱹᱢᱤ ᱠᱟᱡᱽ ᱠᱚ ᱪᱮᱫ ᱠᱚᱵᱮᱱ ᱠᱟᱹᱢᱤ ᱵᱟᱲᱟᱭ ᱜᱮᱭᱟ
ᱟᱹᱞᱤᱧ ᱫᱚ ᱪᱮᱫ ᱦᱚᱸ ᱵᱟᱝ ᱚᱲᱟᱜ ᱨᱮ ᱢᱮᱱᱟᱜ ᱞᱤᱧᱟ ᱛᱚ
ᱚ
ᱟᱹᱵᱤᱱ ᱫᱚ ᱪᱮᱫ ᱵᱤᱱ ᱪᱤᱠᱟᱹᱭ ᱜᱮᱭᱟᱵᱤᱱ
ᱪᱤᱠᱟ ᱜᱮ ᱵᱟᱝ ᱚᱱᱠᱟ ᱫᱚ ᱚᱲᱟᱜ ᱠᱚ ᱨᱮᱱᱟᱜ ᱜᱮ
ᱦᱮᱸ
ᱚᱲᱟᱜ ᱠᱚ ᱨᱮᱱᱟᱜ ᱜᱮ ᱚᱱᱠᱟᱱᱟᱜ ᱪᱮᱫ ᱦᱚᱸ ᱚᱱᱠᱟᱱᱟᱜ ᱫᱚ ᱵᱟᱝ ᱜᱤᱫᱽᱨᱟᱹ ᱯᱟᱲᱟᱣ ᱦᱩᱭᱩᱜ ᱠᱟᱱ ᱛᱟᱦᱮᱱᱟ ᱢᱮᱱᱠᱷᱟᱱ ᱚᱱᱟ ᱦᱚᱸ ᱱᱤᱛᱚᱜ ᱫᱚ ᱵᱟᱹᱜᱤ ᱦᱟ. ᱛᱟᱲ ᱦᱩᱭ ᱠᱟᱱᱟ᱾
ᱦᱮᱸ
ᱟᱫᱚ ᱟᱫᱚ ᱪᱤᱠᱟᱹᱭᱟ ᱚᱱᱟ ᱠᱚᱨᱮ ᱜᱮ᱾
ᱛᱟᱦᱚᱞᱮ ᱦᱩᱲᱩ ᱠᱚ ᱨᱚᱦᱚᱭ ᱯᱮ ᱫᱷᱩᱨᱟᱹᱣ ᱮᱱᱟ ᱥᱮ ᱟᱣᱨᱤ?
ᱟᱞᱮ ᱥᱮᱫ ᱫᱚ, ᱟᱫᱚ ᱵᱟᱠᱚ ᱨᱚᱦᱚᱭ ᱚᱪᱚ ᱵᱟᱠᱚ ᱨᱚᱦᱚᱭ ᱟᱠᱟᱫᱟ ᱟᱞᱮ ᱥᱮᱫ ᱫᱚ᱾
ᱚ ᱫᱟᱜ ᱫᱚ ᱪᱮᱫᱠᱟ ᱫᱟᱜ ᱮᱫᱟᱭ ᱥᱮ ᱵᱟᱝ?
ᱟᱞᱮ ᱥᱮᱫ ᱫᱚ ᱵᱟᱭ ᱫᱟᱜ ᱮᱫᱟ ᱛᱚ᱾
ᱚ ᱟᱯᱮ ᱫᱚ ᱚᱠᱟ ᱚᱠᱟ ᱰᱤᱥᱴᱤᱠ ᱯᱮ ᱯᱟᱲᱟᱜ ᱠᱟᱱᱛᱮ?
ᱟᱞᱮ ᱫᱚ ᱵᱟᱠᱩᱲᱟ ᱰᱤᱥᱴᱤᱠ᱾ ᱦᱮᱸ
ᱵᱟᱸᱠᱩᱲᱟ ᱥᱩᱥᱩᱱᱤᱭᱟᱹ ᱯᱟᱦᱟᱲ ᱵᱮᱱ ᱥᱤᱱ ᱟᱠᱟᱱ ᱜᱮᱭᱟ?
ᱦᱩᱸ ᱥᱮᱱ ᱠᱟᱱ ᱜᱮᱭᱟᱞᱤᱧ ᱾
ᱚ, ᱪᱮᱫ ᱧᱮᱞ ᱨᱮᱭᱟᱜ ᱚᱱᱠᱟᱱᱟᱜ ᱤᱭᱟᱹ ᱠᱚ ᱢᱮᱱᱟᱜᱼᱟ?
ᱚᱱᱠᱟᱱᱟᱜ ᱫᱚ ᱪᱮᱫ ᱧᱮᱞ ᱛᱮᱫᱚ ᱯᱟᱹᱪᱩᱜᱼᱟ᱾ ᱦᱩᱸ
ᱧᱮᱞ ᱨᱮᱭᱟᱜ ᱵᱟᱹᱱᱩᱜᱼᱟ?
ᱟᱹᱰᱤ ᱠᱤᱪᱷᱩ ᱢᱮᱱᱟᱜᱼᱟ ᱢᱮᱱᱟᱜᱼᱟ᱾
ᱚ ᱵᱟᱝ ᱟᱸᱡᱚᱢ ᱟᱠᱟᱫ ᱟᱞᱤᱧ ᱡᱮ ᱵᱟᱝᱢᱟ ᱚᱱᱟ ᱵᱩᱨᱩ ᱪᱚᱴ ᱨᱮ ᱪᱤᱞᱤ ᱡᱩᱛ ᱟᱠᱟᱫᱮᱭᱟ ᱠᱚ? ᱛᱟᱹᱨᱩᱵ ᱥᱮ ᱪᱤᱞᱤ ᱢᱮᱱᱟᱭᱟ ᱩᱱᱤᱭᱟᱜ ᱢᱚᱪᱟ ᱠᱷᱚᱱ ᱫᱟᱜ ᱚᱰᱚᱠᱚᱜᱼᱟ ᱤᱱᱟᱹ ᱴᱩᱠᱩᱞᱤᱧ ᱟᱸᱡᱚᱢ ᱟᱠᱟᱫᱟ᱾
ᱟᱹᱞᱤᱧ ᱫᱚ ᱦᱟᱸᱜ ᱠᱟᱹᱴᱤᱡ ᱞᱤᱧ ᱪᱟᱞᱟᱣ ᱞᱮᱱᱟᱞᱤᱧ ᱥᱮ ᱟᱫᱚ ᱱᱤᱛᱚᱜ ᱫᱚ ᱟᱸ ᱵᱟᱭ ᱪᱟᱞᱟᱣ ᱦᱩᱭ ᱠᱟᱱᱟ᱾
ᱚ ᱛᱤᱱᱟᱹᱜ ᱴᱟᱜ ᱚᱱᱟ ᱠᱷᱚᱱ ᱫᱚ ᱥᱟᱺᱜᱤᱧ ᱛᱮ?
ᱟᱞᱮ ᱦᱩᱭᱩᱜᱼᱟ ᱢᱚᱴᱮ ᱯᱚᱸᱭᱛᱨᱤᱥ ᱚᱱᱠᱟ ᱠᱤᱞᱳᱢᱤᱴᱟᱨ ᱜᱟᱱ ᱦᱩᱭᱩᱜᱼᱟ᱾
ᱚ ᱛᱟᱦᱚᱞᱮ ᱛᱚ ᱟᱹᱰᱤᱜᱮ ᱥᱩᱨ ᱨᱮ ᱢᱮᱱᱟᱜ ᱯᱮᱭᱟ᱾
ᱥᱩᱵᱚᱱᱫᱷᱚ ᱢᱮᱱᱟᱜ ᱞᱤᱧ ᱜᱮᱭᱟ ᱟᱹᱞᱤᱧ ᱦᱚᱸ᱾
ᱵᱟᱝ ᱦᱩᱭᱩᱜᱼᱟ᱾
ᱦᱮᱸ
ᱢᱤᱫ ᱜᱷᱚᱱᱴᱟ ᱳᱭ ᱢᱤᱫ ᱜᱷᱚᱱᱴᱟ ᱜᱟᱱ ᱨᱟᱥᱛᱟ ᱦᱩᱭᱩᱜ ᱛᱟᱯᱮᱭᱟ ᱵᱟᱝ?
ᱚᱱᱠᱟ ᱜᱮ ᱦᱩᱭᱩᱜᱼᱟ ᱟᱹᱞᱤᱧ ᱫᱚ ᱦᱟᱸᱜ ᱠᱟᱹᱴᱤᱡ ᱨᱮ ᱞᱤᱧ ᱪᱟᱞᱟᱣ ᱮᱱᱟᱞᱤᱧ ᱥᱮ ᱟᱫᱚ ᱱᱤᱛᱚᱜ ᱟᱹᱞᱤᱧ ᱪᱟᱞᱟᱜ ᱟᱞᱤᱧ᱾
ᱟᱹᱞᱤᱧ ᱦᱚᱸ ᱵᱟᱝ ᱥᱮᱱ ᱫᱚ ᱦᱳᱭ ᱠᱟᱱᱟ ᱟᱫᱚ
ᱦᱟᱸ
ᱴᱷᱤᱠ ᱦᱩᱭ ᱞᱮᱱᱟ ᱵᱟᱝᱢᱟ ᱪᱟᱞᱟᱜ ᱚᱱᱟ ᱯᱚᱨᱮ ᱜᱟᱛᱮ ᱠᱚ ᱦᱟᱱᱛᱮ ᱱᱟᱛᱮ ᱠᱚ ᱪᱟᱞᱟᱣᱮᱱ ᱠᱷᱟᱱ ᱟᱫᱚ ᱵᱟᱝ ᱦᱩᱭ ᱞᱮᱱᱟ᱾ ᱟᱨ ᱚᱱᱠᱟᱱ ᱧᱮᱞ ᱡᱚᱝ ᱡᱟᱭᱜᱟ ᱟᱨ ᱪᱮᱫ ᱪᱮᱫ ᱢᱮᱱᱟᱜᱼᱟ ᱯᱩᱨᱩᱞᱤᱭᱟᱹ ᱨᱮ? ᱯᱩᱨᱩᱞᱤᱭᱟᱹᱫᱚ ᱵᱟᱝ ᱪᱮᱫ ᱵᱟᱸᱠᱩᱲᱟ᱾
ᱦᱮᱸ
ᱪᱮᱫ ᱢᱮᱱᱟᱜ ᱜᱟᱱ
ᱚᱱᱠᱟ ᱚᱱᱟ ᱫᱚ ᱥᱤᱞᱫᱟᱹ ᱯᱟᱛᱟ ᱢᱮᱱᱟᱜ ᱛᱟᱞᱮᱭᱟ ᱥᱩᱨ ᱨᱮ᱾
ᱥᱤᱞᱫᱟᱹ
ᱦᱩᱸ ᱥᱤᱞᱫᱟᱹ ᱨᱮᱱᱟᱜ
ᱢᱩᱠᱩᱴᱢᱩᱱᱤᱯᱩᱨ ᱢᱮᱱᱟᱜ ᱟᱥᱮ? ᱢᱩᱠᱩᱴᱢᱩᱱᱤᱯᱩᱨ ᱢᱮᱱᱟᱜ ᱟᱥᱮ?
ᱟᱞᱮᱴᱷᱮᱱ ᱠᱷᱚᱱᱟᱜ ᱫᱚ ᱥᱟᱺᱜᱤᱧ ᱜᱮᱭᱟ ᱚᱱᱟ ᱫᱚ᱾
ᱚ ᱚᱸᱰᱮ ᱢᱤᱫ ᱫᱷᱟᱣ ᱪᱟᱞᱟᱣ ᱦᱩᱭ ᱞᱮᱱᱟ ᱢᱩᱠᱩᱴᱢᱩᱱᱤᱯᱩᱨ ᱫᱚ᱾ ᱟᱨ ᱪᱮᱫ ᱢᱤᱫᱴᱟᱝ ᱤᱭᱟᱹ ᱠᱚ ᱵᱮᱱᱟᱣᱮᱫ ᱛᱮ? ᱦᱮ ᱪᱮᱫ ᱪ ᱠᱚ ᱢᱮᱱᱫᱟ ᱞᱮᱠᱟ ᱯᱞᱤᱢ ᱪᱮᱠᱟ ᱢᱮᱴᱟᱜ ᱠᱚ ᱵᱮᱱᱟᱣ ᱛᱮ ᱚᱸᱰᱮ?
ᱟᱹᱞᱤᱧ ᱫᱚ ᱩᱱᱟᱹᱜ ᱫᱚ ᱵᱟᱹᱞᱤᱧ ᱪᱟᱞᱟᱣ ᱟᱠᱟᱱᱟ ᱞᱤᱧ ᱥᱮ ᱵᱤᱥᱤ ᱵᱟᱞᱤᱧ ᱪᱟᱬᱣᱭᱟ ᱜᱯᱭᱤ ᱟᱹᱞᱤᱧ ᱫᱚ
ᱚᱱᱠᱟ ᱵᱟᱲᱟᱭ ᱦᱩᱭ ᱞᱮᱱᱟ ᱟᱸᱡᱚᱢ ᱦᱩᱭ ᱞᱮᱱᱟ ᱵᱟᱝᱢᱟ ᱚᱱᱟ ᱠᱚᱨᱮ ᱜᱟᱛᱮ ᱠᱚ ᱢᱮᱱᱟᱜ ᱵᱟ ᱟᱫᱚ ᱠᱚ ᱢᱮᱱ ᱫᱟ ᱫᱟᱨᱡᱤᱞᱤᱝ ᱫᱚ ᱟᱞᱚᱢ ᱪᱟᱞᱟᱜᱼᱟ ᱱᱚᱸᱰᱮ ᱜᱮᱢ ᱦᱤᱡᱩᱜ ᱛᱟᱦᱮᱱᱟ ᱾
ᱦᱩ
ᱟᱫᱚ ᱵᱟᱲᱟᱭ ᱵᱟᱱᱩᱜ-ᱟ ᱪᱮᱫᱞᱮᱠᱟᱹ ᱪᱮᱫ ᱞᱮᱠᱟ ᱵᱟᱝ ᱚ ᱵᱷᱟᱹᱜᱤ ᱠᱟᱛᱷᱟ ᱟᱨ ᱱᱤᱛᱚᱜ ᱫᱚ ᱯᱟᱲᱦᱟᱜ ᱨᱟᱱᱤᱝ ᱪᱟᱞᱟᱜ ᱠᱟᱱ ᱛᱟᱵᱮᱱᱟ ᱥᱮᱵᱮᱱ ᱵᱚᱱᱫᱚ ᱵᱟᱲᱟ ᱟᱠᱟᱜ-ᱟ
ᱱᱤᱛᱚᱜ ᱫᱚ ᱵᱟᱝ
ᱚᱸ ᱛᱟᱞᱮ ᱫᱟᱬᱟᱱ ᱠᱚᱫᱚ ᱵᱟᱵᱮᱱᱢ ᱪᱞᱟᱣ ᱵᱟᱲᱟᱜ ᱜᱮᱭᱟ?
ᱵᱟᱝ ᱵᱮᱥᱤ ᱵᱷᱟᱜᱽ ᱫᱟ ᱦᱚᱪᱚᱣᱟᱤᱧ ᱜᱮᱭᱟ ᱠᱚ ᱟᱞᱮ ᱫᱚ
ᱦᱸ ᱚᱱᱟᱛᱮ
ᱟᱵᱮᱱᱟᱜ ᱪᱟᱞᱟᱜᱼᱟ ᱪᱮᱫ ᱠᱚ ᱞᱟᱹᱭ ᱜ ᱟᱞᱮ ᱥᱮᱫ ᱵᱮᱱ ᱦᱮᱡ ᱠᱷᱟ ᱢᱟᱦᱟ ᱛᱤᱥ ᱠᱷᱟᱱ
ᱮᱢ ᱦᱩᱭ ᱟᱠᱟᱱᱟ ᱵᱟᱸᱠᱩᱲᱟ ᱮᱸ ᱵᱟᱸᱠᱩᱲᱟ ᱨᱮ ᱪᱟ ᱞᱟ ᱟᱨ ᱚᱱᱟ ᱵᱟᱫᱮ ᱟᱫᱚ ᱵᱟᱝ ᱪᱟᱞᱟᱣ ᱦᱩᱭᱩ ᱠᱟᱱᱟ ᱢᱤᱫ ᱫᱷᱟᱣ ᱮᱢᱱᱤ ᱜᱮ ᱫᱟᱲᱟᱱ ᱪᱟᱞᱟᱣ ᱦᱩᱭ ᱞᱮᱱᱟ ᱚᱱᱟ ᱤᱭᱟᱹ ᱥᱢᱚᱭ ᱫᱟᱸᱥᱟᱭ ᱚᱠᱛᱚ ᱟᱱᱡᱚᱢ ᱩᱭ ᱞᱮᱱᱟ ᱵᱟᱝ ᱢᱟᱝᱢᱟ ᱵᱟᱨ ᱥᱮ ᱵᱟᱱᱟᱨ ᱥᱟᱭᱤᱰ ᱛᱮ ᱤᱭᱟᱹ ᱥᱟᱨᱡᱚᱢ ᱵᱤᱨ ᱢᱮᱱᱟᱜ ᱟᱥᱮ ᱛᱟᱞᱟ ᱛᱟᱞᱟ ᱛᱮ ᱦᱚᱨ ᱢᱮᱱᱟᱜ-ᱟ ᱟᱫᱚ ᱟᱹᱰᱤ ᱡᱩᱛ ᱧᱮᱞᱚᱜ-ᱟ ᱵᱟᱝᱢᱟ ᱥᱟᱹᱨᱤᱜᱮ ᱟᱹᱰᱤ ᱡᱩᱛ ᱜᱮ ᱧᱮᱞᱚᱜᱼᱟ ᱾ ᱪᱟᱞᱟᱣ ᱚᱠᱛᱚ ᱩᱱᱤ ᱨᱤᱡᱟᱹᱵᱷ ᱠᱟᱛᱮᱜ ᱞᱮ ᱪᱟᱞᱟᱣ ᱞᱮᱱᱟ ᱜᱟᱛᱮ ᱠᱚ ᱥᱟᱶ ᱾ ᱮᱢᱱᱤ ᱨᱩᱴ ᱡᱟᱨᱱᱤᱮ ᱜᱮ ᱡᱮ ᱡᱟᱦᱟᱱᱟᱜ ᱤᱭᱟᱹ ᱡᱮ ᱚᱸᱰᱮ ᱞᱟᱹᱠᱛᱤ ᱛᱟᱦᱮᱸ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱮᱢᱱᱤ ᱜᱮᱞᱮ ᱪᱟᱞᱟᱣ ᱞᱮᱱ ᱛᱟᱦᱮᱸᱱᱟ ᱟᱫᱚ ᱥᱟᱹᱨᱤ ᱟᱹᱰᱤ ᱢᱚᱸᱡᱽ ᱧᱮᱞᱚᱜ ᱠᱟᱱᱟ ᱾ ᱚᱱᱟ ᱡᱚᱠᱷᱚᱱ ᱨᱟᱥᱛᱟ ᱛᱮᱵᱤᱱ ᱪᱟᱞᱟᱜ-ᱟ ᱵᱟᱝ ᱚᱱᱟ ᱟᱹᱰᱤ ᱢᱚᱡ ᱧᱮᱞᱚᱜ-ᱟ